ᱦᱮᱞᱳ᱾
ᱦᱮᱸᱞᱳ, ᱦᱮᱸ ᱜᱚᱢᱠᱮ ᱡᱚᱦᱟᱨ ᱜᱤ᱾
ᱦᱮᱸ ᱡᱚᱦᱟᱨ ᱜᱮ, ᱥᱟᱹᱜᱩᱱ ᱥᱮᱛᱟᱜ᱾ ᱜᱚᱝᱠᱮ ᱞᱟᱹᱭ ᱵᱤᱱ᱾ ᱪᱮᱫ ᱞᱮᱠᱟ ᱢᱮᱱᱟᱜ ᱵᱤᱱᱟ? ᱮᱸ ᱱᱟᱯᱟᱭ ᱵᱟᱲᱟ ᱜᱮ ᱢᱮᱱᱟᱜ ᱞᱤᱧᱟᱹ᱾
ᱟᱪᱪᱷᱟ ᱟᱪᱪᱷᱟ ᱦᱮᱸ ᱱᱟᱯᱟᱭ ᱛᱟᱸᱦᱮ ᱞᱮᱠᱷᱟᱱ ᱜᱮ ᱱᱟᱯᱟᱭ ᱦᱮᱸ ᱵᱟᱝ᱾
ᱦᱮᱸ ᱛᱟᱦᱚᱞᱮ ᱪᱮᱫ ᱵᱤᱱ ᱞᱟᱹᱭᱮᱫ ᱠᱟᱱᱟ?
ᱦᱚᱸᱜᱼᱚᱭ ᱵᱮᱨᱮᱫ ᱵᱟᱲᱟ ᱦᱩᱭᱱᱟ ᱱᱤᱭᱟᱹ ᱜᱷᱟᱹᱲᱤᱡ ᱜᱮ ᱵᱮᱨᱮᱫ ᱵᱟᱲᱟ ᱠᱟᱛᱮ ᱟᱫᱚ ᱠᱟᱹᱴᱤᱡ ᱡᱚᱢ ᱵᱟᱲᱟ ᱦᱩᱭᱱᱟ ᱟᱫᱚ ᱜᱚᱰᱟ ᱥᱮᱫ ᱠᱟᱹᱴᱤᱡ ᱪᱟᱞᱟᱣ ᱦᱩᱭᱩᱜᱼᱟ ᱢᱮᱱ ᱦᱩᱭᱩᱜ ᱠᱟᱱᱟ᱾ ᱦᱮᱸᱜ ᱱᱟᱥ ᱵᱟᱲᱟ ᱦᱩᱭᱱᱟ ᱛᱚ ᱟᱫᱚ, ᱨᱮᱸᱜᱮᱡ ᱛᱮᱫᱚ ᱩᱱᱟᱹᱜ ᱪᱟᱞᱟᱣ ᱵᱟᱝ ᱵᱷᱟᱜᱤ ᱵᱟᱝ ᱵᱩᱡᱷᱟᱹᱜ ᱠᱟᱱᱟ ᱟᱫᱚ ᱮᱱᱛᱮ ᱡᱚᱢ ᱠᱟᱛᱮ ᱜᱮ ᱪᱟᱞᱟᱣ ᱵᱷᱟᱜᱮ ᱵᱩᱡᱷᱟᱹᱜᱼᱟ᱾ ᱡᱚᱢ ᱵᱟᱲᱟ ᱦᱩᱭᱱᱟ ᱟᱫᱚ ᱡᱚᱢ ᱵᱟᱲᱟ ᱠᱟᱛᱮ ᱪᱟᱞᱟ ᱦᱩᱭᱩ ᱱᱚᱜᱼᱚᱭ ᱟᱫᱚ ᱢᱮᱱᱫᱚ
ᱛᱟᱦᱚᱞᱮ ᱪᱟᱥ ᱨᱚᱦᱚᱭ ᱠᱚᱫᱚ?
ᱪᱟᱥ ᱨᱚᱦᱚᱭ ᱠᱚᱫᱚ ᱜᱚᱝᱠᱮ ᱟᱞᱮ ᱱᱚᱱᱚᱛᱮ ᱫᱚ ᱦᱟᱜ ᱚᱱᱠᱟ ᱡᱷᱤᱯᱤᱨ ᱡᱷᱤᱯᱤ ᱨᱤ ᱫᱟᱜ ᱫᱟᱭ ᱟᱨ ᱚᱱᱟ ᱛᱮᱜᱮ ᱞᱮ ᱨᱚᱦᱚᱭ ᱥᱟᱹᱛ ᱠᱮᱜᱼᱟ ᱚᱝᱠᱟ ᱤᱭᱟᱹ ᱠᱚ ᱢᱤᱱᱤ ᱥᱮᱞᱳ ᱠᱚᱛᱮ ᱜᱮ ᱨᱚᱦᱚᱭ ᱠᱚᱫᱚ ᱞᱮ ᱮᱦᱚᱵ ᱠᱮᱜᱼᱟ ᱮᱦᱚᱵ ᱠᱟᱛᱮ ᱜᱮ ᱪᱟᱵᱟ ᱠᱟᱜᱼᱟ ᱞᱮᱠᱟ᱾ ᱢᱚᱬᱮ ᱛᱩᱨᱩᱭ ᱫᱤᱱ ᱜᱟᱱ ᱦᱩᱭᱩᱜ ᱠᱟᱱᱟ ᱦᱮᱸᱥᱮ ᱨᱚᱦᱚᱭ ᱯᱩᱨᱟᱹᱣ ᱠᱟᱛᱮᱜ, ᱟᱫᱚ ᱮᱱᱛᱮᱜ ᱚᱱᱟ ᱡᱟᱦᱟᱸ
ᱦᱮᱸ
ᱟᱫᱚ ᱟᱞᱮ ᱟᱛᱩ ᱠᱚᱨᱮᱱ ᱫᱚ ᱠᱚ ᱨᱚᱦᱚᱭᱮᱫ ᱜᱤᱭᱟᱹ ᱟᱫᱚ ᱚᱱᱛᱮ ᱟᱯᱮ ᱚᱱᱛᱮ ᱫᱚ ᱜᱚᱝᱠᱮ ᱨᱚᱦᱚᱭ ᱯᱩᱨᱟᱹᱣ ᱦᱩᱭ ᱱᱟ ᱥᱮ ᱟᱣᱨᱤ?
ᱟᱞᱮ ᱥᱮᱫ ᱫᱚ ᱱᱮᱜᱼᱮ ᱠᱚ ᱨᱚᱦᱚᱭᱮᱫᱟ᱾
ᱟᱪᱪᱷᱟ ᱟᱪᱪᱷᱟ ᱟᱪᱪᱷᱟ ᱢᱟᱱᱮ ᱫᱟᱜ ᱠᱚ ᱞᱟᱜᱟᱣ ᱠᱟᱱᱟ ᱥᱮ
ᱦᱮᱸ ᱫᱟᱜ ᱠᱚ ᱞᱟᱜᱟᱣ ᱟᱠᱟᱱᱟ
ᱟᱪᱪᱷᱟ ᱟᱪᱪᱷᱟ ᱦᱮᱸ ᱠᱟᱛᱷᱟ ᱦᱚ ᱠᱟᱱ ᱜᱮᱭᱟ ᱟᱫᱚ ᱱᱚᱜ ᱚᱭ ᱫᱟᱜ ᱜᱮᱛᱚ ᱟᱭ ᱡᱟᱹᱲᱤᱭᱟᱵᱚᱱ ᱠᱟᱱᱟ ᱜᱚᱝᱠᱮ ᱥᱮ ᱪᱮᱫ
ᱦᱩᱸ ᱫᱟᱜ ᱡᱟᱹᱲᱤ ᱜᱮ ᱵᱟᱹᱱᱩᱜᱼᱟ ᱱᱮᱥ ᱫᱚ ᱥᱮ ᱨᱚᱠᱚᱢ
ᱦᱳᱭ ᱟᱫᱚ ᱫᱟᱜ ᱡᱟᱹᱲᱤ ᱵᱟᱝ ᱠᱷᱟᱹᱛᱤᱨ ᱛᱮ ᱛᱚ ᱱᱚᱜᱼᱚᱭ ᱧᱮᱞ ᱵᱮᱱ ᱟᱸ ᱛᱤᱱᱟᱹᱜ ᱟᱥᱟᱲ ᱵᱚᱸᱜᱟ ᱨᱮᱱᱟᱜ ᱢᱩᱪᱟᱹᱫ ᱥᱮᱪ ᱦᱮᱡ ᱮᱱᱟ ᱦᱮᱸ ᱵᱟᱝ ᱪᱟᱵᱟᱭ ᱱᱟ ᱜᱚᱫᱚᱜ ᱠᱟᱱᱟ ᱡᱟᱹᱥᱛᱤ ᱢᱩᱞᱤᱭᱟᱹ ᱞᱮᱠᱷᱟᱱ ᱜᱮ ᱟᱫᱚ ᱮᱱᱛᱮ ᱮᱠᱷᱚᱱᱳ ᱱᱤᱭᱟᱹ ᱜᱷᱟᱹᱲᱤ ᱦᱚᱸ ᱮᱠᱷᱚᱱᱳ ᱵᱟᱹᱫ ᱠᱷᱮᱛ ᱨᱮ ᱫᱟᱜ ᱜᱮ ᱵᱟᱝ ᱛᱤᱜᱩ ᱦᱮᱸ ᱥᱮ
ᱟᱸ ᱦᱚᱸᱼᱚᱭ ᱛᱚ ᱟᱥᱟᱲ ᱵᱚᱸᱜᱟ ᱪᱟᱵᱟᱭᱱᱟ ᱛᱮᱦᱮᱱ ᱠᱷᱟᱱ ᱜᱮ᱾
ᱚ ᱮᱱᱛᱮ ᱨᱮᱦᱚᱸ ᱚᱱᱠᱟ ᱡᱩᱫᱤ ᱮᱸ ᱟᱹᱰᱤ ᱜᱟᱱ ᱜᱮ ᱡᱮ ᱚᱱᱟ ᱟᱥᱟᱲ ᱵᱚᱸᱜᱟ ᱵᱚᱨᱥᱟ, ᱟᱱᱮ ᱫᱟᱜ ᱵᱷᱚᱨᱥᱟ ᱨᱮ ᱡᱩᱫᱤ ᱠᱚ ᱨᱚᱦᱚᱭᱟ ᱟᱫᱚ ᱮᱱᱛᱮ ᱩᱱ ᱚᱝᱠᱟ ᱟᱹᱰᱤ ᱜᱟᱱ ᱴᱚᱴᱷᱟ ᱠᱚᱨᱮᱱ ᱥᱟᱶᱛᱮ ᱨᱚᱯᱚᱲ ᱦᱩᱭ ᱮᱱᱟ ᱛᱩᱝᱠᱩ ᱫᱚ ᱠᱚ ᱞᱟᱹᱭᱫᱟ ᱟᱞᱮ ᱫᱚ ᱢᱟ ᱤᱭᱟᱹ ᱥᱮᱨᱢᱟ ᱡᱟᱹᱲᱤ ᱜᱮᱞᱮ ᱛᱟᱦᱮᱱᱟ ᱱᱚᱝᱠᱟ ᱵᱟᱭ ᱫᱟᱜ ᱟᱨ ᱵᱟᱭ ᱫᱟᱜ ᱞᱮᱠᱷᱟᱱ ᱟᱞᱮ ᱚᱱᱛᱮ ᱫᱚ ᱦᱟᱸᱜ ᱪᱟᱥ ᱜᱮ ᱵᱟᱝ ᱦᱩᱭᱩᱜᱼᱟ ᱦᱮᱸ ᱥᱮ ᱛᱚ ᱟᱹᱰᱤ ᱫᱩᱠ ᱟᱴᱠᱟᱨ ᱱᱟ ᱛᱚ ᱜᱚᱝᱠᱮ ᱛᱟᱦᱞᱮ ᱟᱯᱮ ᱚᱱᱛᱮ ᱫᱚ ᱫᱷᱟᱣ ᱯᱮ ᱪᱟᱥ-ᱟ
ᱟᱞᱮᱻ ᱛᱤᱱᱟᱹᱜ ᱜᱟᱱ ᱞᱮ ᱪᱟᱥᱟ
ᱢᱟᱱᱮ ᱛᱤᱱ ᱫᱷᱟᱣ ᱯᱮ ᱪᱟᱥᱟ ᱟᱨᱠᱤ ᱦᱩᱲᱩ ᱠᱚ ᱦᱮᱸ ᱥᱮ
ᱦᱩᱲᱩ ᱠᱚ ᱟᱞᱮ ᱫᱚ ᱵᱟᱨ ᱞᱮ ᱪᱟᱥ ᱜᱮᱭᱟ
ᱵᱟᱨ ᱡᱚᱠᱷᱟᱜ ᱜᱮ ᱯᱮ ᱪᱟᱥᱟ ᱵᱟᱝ, ᱚ ᱵᱟᱨ ᱡᱚᱠᱷᱟᱜ ᱵᱚᱞᱛᱮ ᱪᱮ ᱤᱭᱟᱹ ᱫᱷᱚᱨᱚᱱ ᱨᱮ ᱦᱚᱸ ᱯᱮ ᱪᱟᱥ ᱜᱮᱭᱟ?
ᱦᱮᱸ ᱫᱷᱚᱨᱚᱱ ᱨᱮ ᱪᱟᱥᱚᱜ ᱜᱮᱭᱟ ᱟᱨ ᱦᱚᱸᱜ ᱚᱭ ᱵᱚᱨᱥᱟ ᱨᱮ
ᱟᱪᱪᱷᱟ, ᱟᱫᱚ ᱟᱞᱮ ᱱᱚᱛᱮ ᱫᱚ ᱦᱟᱸᱜ ᱫᱷᱚᱨᱚᱱ ᱦᱚᱞᱮ ᱪᱟᱥᱟᱟ ᱢᱮᱱᱠᱷᱟᱱ ᱩᱱᱟᱹᱜ ᱫᱚ ᱵᱟᱝ ᱠᱚ ᱪᱟᱥᱟ᱾ ᱚ ᱠᱟᱨᱚᱱ ᱢᱤᱱᱤᱜᱟᱹᱨ ᱛᱮᱜᱮ ᱠᱚ ᱪᱟᱥ ᱜᱮᱭᱟ ᱛᱚ ᱟᱫᱚ ᱚᱠᱚᱭ ᱠᱚᱣᱟᱜ, ᱠᱟᱱ ᱵᱟᱹᱫᱽ ᱚᱱᱟ ᱥᱩᱨ ᱥᱩᱯᱩᱨ ᱨᱮ ᱢᱮᱱᱟᱜᱼᱟ᱾ ᱢᱤᱱᱤ ᱥᱩᱨ ᱥᱩᱯᱩᱨ ᱨᱮ ᱩᱱᱠᱩ ᱫᱚ ᱠᱚ ᱪᱟᱥ-ᱟ ᱟᱨ ᱟᱫᱚᱢ ᱠᱚ ᱫᱚ ᱵᱟᱝᱠᱚ ᱪᱟᱥ-ᱟ᱾ ᱮᱴᱟᱜ ᱠᱤᱪᱷᱩ ᱥᱚᱵᱡᱤ ᱠᱚ ᱨᱚᱦᱚᱭᱟ ᱟᱨᱦᱚᱸ ᱮᱢᱟᱱ ᱛᱮᱱᱟᱜ ᱨᱚᱦᱚᱭ ᱦᱩᱭᱩᱜᱼᱟ ᱛᱚ ᱟᱞᱮ ᱟᱱᱛᱮ ᱫᱚ ᱟᱹᱰᱤ ᱠᱤᱪᱷᱩ ᱚᱱᱟ ᱠᱚ ᱠᱚ ᱟᱨᱠᱤ ᱟᱭ᱾
ᱪᱮᱫ ᱪᱮᱫ ᱥᱚᱵᱡᱤ ᱠᱚ ᱨᱚᱦᱚᱭ ᱜᱮᱭᱟ ᱟᱯᱮᱥᱮᱫ ᱫᱚ
ᱥᱚᱵᱡᱤᱻ ᱫᱚᱻ ᱟᱸ ᱡᱟ ᱡᱟᱵᱚᱛᱤᱭ ᱥᱚᱵᱡᱤ ᱢᱮᱱᱟᱜᱼᱟ ᱡᱚᱛᱚ ᱜᱮ ᱠᱚ ᱨᱚᱦᱚᱭᱟ ᱠᱟᱨᱚᱱ? ᱟᱨ ᱚᱱᱛᱮ ᱫᱚ ᱦᱟᱸᱜ ᱡᱮᱞᱮᱠᱟ ᱱᱤᱭᱟᱹ ᱜᱷᱟᱹᱲᱤ ᱟᱞᱮ ᱞᱮ ᱨᱚᱦᱚᱭ ᱟᱠᱟᱜ-ᱟ ᱵᱳᱨᱵᱷᱩᱴᱤ ᱠᱚ ᱥᱚᱥᱟ ᱠᱚ ᱚᱸ ᱯᱚᱴᱚᱞ ᱠᱩᱱᱫᱽᱨᱤ, ᱦᱮᱸ, ᱠᱚᱨᱚᱞᱟ ᱛᱟᱯᱚᱨᱮ ᱚᱱᱛᱮ, ᱟᱸ ᱠᱩᱞᱢᱤ ᱟᱲᱟᱜ, ᱯᱩᱨᱟᱹᱭ ᱟᱲᱟᱜ, ᱯᱟᱴ ᱟᱲᱟᱜ ᱢᱩᱞᱟᱹ ᱟᱲᱟᱜ ᱦᱟᱱᱛᱮᱱᱟᱜ ᱱᱚᱣᱟ ᱠᱚ ᱨᱚᱦᱚᱭ ᱦᱩᱭᱩᱜ ᱠᱟᱱᱟ ᱛᱳ᱾ ᱦᱚᱭ᱾ ᱟᱫᱚ ᱚᱱᱟ ᱠᱚ ᱫᱚ ᱠᱤᱨᱤᱧ ᱟᱹᱠᱷᱨᱤᱧ ᱦᱩᱭᱩᱜ ᱜᱮᱭᱟ ᱛᱚ ᱵᱟᱡᱟᱨ ᱠᱚᱨᱮ ᱟᱫᱚ ᱮᱱᱛᱮ ᱜᱚᱝᱠᱮ ᱛᱟᱦᱟᱞᱮ ᱟᱯᱮ ᱚᱱᱛᱮ ᱫᱚ, ᱟᱸ, ᱚᱱᱟ ᱠᱚ ᱨᱚᱦᱚᱭ ᱦᱩᱭᱩᱜ ᱜᱮ ᱥᱮ ᱵᱟᱝ ᱛᱟᱦᱚᱞᱮ ᱚᱱᱟ ᱥᱟᱠᱥᱚᱵᱽᱡᱤ ᱠᱚᱫᱚ?
ᱥᱟᱠᱥᱚᱵᱽᱡᱤ ᱡᱷᱚᱛᱚ ᱜᱮᱠᱚ ᱡᱷᱚᱛᱚᱢ ᱞᱮᱠᱟᱱᱟᱜ ᱜᱮᱠᱚ ᱨᱚᱦᱚᱭᱟ᱾ ᱩᱸ ᱱᱤᱭᱟᱹ ᱜᱷᱲᱤᱡ ᱫᱚ ᱟᱞᱮ ᱥᱮᱫ ᱫᱚ ᱠᱟᱹᱴᱤᱡ ᱞᱮᱴ ᱧᱚᱜ ᱛᱮᱠᱚ ᱨᱚᱦᱚᱭᱮᱫᱟ᱾
ᱟᱪᱪᱷᱟ ᱟᱪᱪᱷᱟ᱾
ᱦᱳᱲᱩ ᱠᱚᱠᱚ ᱨᱚᱦᱚᱭ ᱜᱲᱤᱭᱟᱳ ᱞᱮᱜᱮ
ᱦᱮᱸᱫᱚ ᱟᱵᱟᱨ ᱫᱚ ᱥᱚᱥᱟ ᱠᱚ ᱵᱟᱯᱮᱚ ᱨᱟᱦᱟᱭᱟ ᱥᱚᱥᱟ
ᱦᱮᱸ ᱥᱚᱥᱟ ᱠᱚ ᱵᱚᱨᱵᱚᱴᱤ ᱠᱚ ᱡᱷᱤᱸᱜᱟᱹ ᱛᱟᱯᱚᱨᱮ ᱵᱮᱸᱜᱟᱲ ᱡᱚᱛᱚ ᱜᱮᱠᱚ ᱨᱚᱦᱚᱭᱟ
ᱚ ᱟᱪᱪᱷᱟ ᱟᱪᱪᱷᱟ ᱟᱪᱪᱷᱟ ᱢᱟ ᱡᱟᱵᱟᱛᱤ ᱞᱟᱭᱜᱟᱱᱚ-ᱟ ᱠᱟᱱᱟ ᱡᱚᱛ ᱜᱮᱠᱚ ᱨᱚᱦᱟᱭᱟ ᱛᱟᱦᱚᱞᱮ ᱵᱟᱝ
ᱦᱩᱸ
ᱛᱟᱦᱚᱞᱮ ᱫᱟᱜ ᱨᱮᱱᱟᱜ ᱵᱮᱵᱚᱥᱛᱷᱟ ᱠᱚ ᱞᱮᱠᱟ ᱢᱮᱱᱟᱜ-ᱟ ᱫᱟᱜ ᱨᱮᱱᱟᱜ ᱥᱩᱡᱳᱜ ᱥᱩᱵᱤᱫᱷᱟ ᱠᱚ ᱪᱮᱫᱮ ᱞᱮᱠᱟ ᱢᱮᱱᱟᱜ ᱠᱚᱣᱟ ᱮᱱᱛᱮ
ᱟᱞᱮᱥᱮᱫ ᱫᱚ ᱡᱷᱚᱛᱚ ᱜᱮ ᱵᱷᱟᱜᱮ ᱞᱮᱠᱟᱜ ᱜᱮ ᱫᱟᱜ ᱨᱮᱱᱟᱜ ᱥᱩᱡᱳᱜᱽ ᱥᱩᱵᱤᱫᱷᱟ ᱢᱮᱱᱟᱜ-ᱟ
ᱟᱫᱚ ᱟᱪᱪᱷᱟ ᱟᱪᱪᱷᱟ ᱟᱪᱪᱷᱟ
ᱜᱚᱴᱟᱜ ᱜᱮ ᱯᱟᱭᱤᱯ ᱞᱟᱭᱤᱱ ᱠᱚ ᱛᱟᱲᱟᱣ ᱟᱠᱟᱫᱟ ᱜᱚᱴᱟ ᱵᱟᱹᱫᱽ ᱠᱷᱮᱛ ᱠᱚᱨᱮ ᱫᱟᱜ ᱪᱟᱞᱟᱜᱼᱟ᱾
ᱟᱪᱪᱷᱟ ᱪᱷᱟ, ᱟᱢ ᱫᱚ ᱟᱹᱰᱤ ᱱᱟᱯᱟᱭ ᱦᱮᱸᱥᱮ ᱟᱫᱚ ᱱᱚᱜᱼᱚᱸ ᱱᱟ ᱫᱟᱜ ᱨᱮᱱᱟᱜ ᱥᱩᱣᱤᱫᱷᱟ ᱡᱟᱦᱟᱸ ᱨᱮ ᱛᱟᱦᱮᱱᱟ᱾ ᱛᱚ ᱚᱸᱰᱮ ᱜᱮ ᱦᱟᱸᱜ ᱚᱱᱟ ᱥᱟᱠᱥᱚᱵᱽᱡᱤ ᱠᱚ ᱥᱮ ᱦᱩᱲᱩ ᱠᱚᱦᱚᱸ ᱪᱟᱥ ᱠᱚ ᱛᱮ ᱦᱚᱸ ᱟᱹᱰᱤ ᱥᱩᱵᱤᱫᱷᱟᱜ-ᱟ ᱟᱫᱚ ᱮᱱᱛᱮᱫ ᱫᱟᱜ ᱨᱮᱜᱮ ᱫᱟᱜ ᱜᱮ ᱡᱩᱫᱤ ᱚᱠᱟᱨᱮ ᱵᱟᱝ ᱛᱟᱦᱮᱱᱟ ᱟᱫᱚ ᱪᱮᱠᱟᱛᱮᱢ ᱪᱟᱥᱟ ᱵᱟᱝ
ᱦᱮᱸ
ᱦᱮᱸ ᱚᱱᱠᱟᱱ ᱱᱟᱦᱟᱜ ᱫᱤᱱ ᱧᱮᱞᱚᱜ ᱠᱟᱱᱟ ᱱᱚᱜ-ᱚᱭ ᱡᱮᱢᱚᱱ ᱟᱵᱚ ᱱᱚᱱᱛᱮ ᱫᱚ ᱵᱟᱨᱫᱷᱟᱳ ᱪᱟᱥ ᱦᱩᱭᱩᱜ ᱛᱮ ᱦᱮᱸ ᱚᱱᱟ ᱡᱚᱢ ᱧᱩ ᱥᱮ ᱟᱱᱮᱡ ᱫᱷᱟᱹᱱᱤᱡ ᱵᱚᱱ ᱪᱟᱥ ᱡᱚᱱᱟᱜ ᱠᱟᱱᱟ ᱮᱱᱛᱮ ᱡᱟᱦᱟᱸ ᱠᱚᱨᱮ ᱟ ᱵᱚᱨᱥᱟ ᱨᱮᱜ ᱥᱩᱫᱷᱩ ᱵᱚᱨᱥᱟ ᱥᱮᱨᱢᱟ ᱥᱟᱭ ᱠᱚ ᱪᱟᱥᱟ ᱠᱚ ᱥᱮ ᱨᱚᱯᱚᱲ ᱵᱟᱲᱟ ᱦᱩᱭᱱᱟ ᱩᱱᱠᱩ ᱞᱟᱹᱭ ᱫᱚ ᱟᱞᱮ ᱫᱚ ᱚᱱᱠᱟ ᱢᱤᱫ ᱵᱚᱪᱷᱚᱨ ᱦᱚᱸ ᱡᱚᱢ ᱵᱟᱝᱞᱮ ᱡᱚᱢ ᱚᱱᱴᱟᱜ-ᱟ ᱚᱱᱟ ᱢᱤᱫ ᱫᱷᱟᱣ ᱪᱟᱥᱛᱮ ᱟᱨ ᱚᱠᱚᱭᱟᱜ ᱪᱟᱥ ᱦᱳᱭ ᱡᱟᱹᱥᱛᱤ ᱜᱮᱛᱟ ᱠᱚᱣᱟ ᱦᱩᱲᱩ ᱠᱚ ᱤᱭᱟᱹ ᱠᱚ ᱠᱷᱮᱛ ᱠᱚ ᱛᱚ ᱩᱱᱠᱩ ᱫᱚ ᱢᱤᱫ ᱵᱚᱪᱷᱚᱨ ᱫᱚ ᱵᱷᱟᱜᱮ ᱠᱚ ᱡᱚᱢ ᱯᱩᱨᱟᱹᱜ-ᱟ ᱟᱫᱚ ᱱᱚ-ᱚᱭ ᱧᱮᱞ ᱵᱮᱱ ᱢᱤᱫᱴᱟᱝ ᱦᱚᱲ ᱡᱚᱠᱷᱚᱱ ᱵᱟᱹᱫ ᱠᱷᱟᱹᱛ ᱠᱚᱢ ᱜᱮᱛᱟᱭᱟ ᱩᱱᱤ ᱢᱟ ᱚᱵᱚᱥᱳᱭ ᱢᱤᱫ ᱵᱚᱪᱷᱚᱨ ᱡᱚᱢ ᱫᱚ ᱵᱟᱝ ᱪᱟᱞᱟᱜ ᱛᱟᱭᱟ ᱟᱨᱦᱚ ᱚᱱᱠᱟᱟᱜ ᱜᱮ ᱡᱩᱫᱤ ᱱᱚᱝᱠᱟᱭ ᱠᱷᱚᱨᱟ ᱜᱚᱫ ᱠᱟᱜᱟᱭ ᱦᱮᱸ ᱵᱟᱝ
ᱦᱩᱸ
ᱟᱫᱚ ᱩᱱᱠᱩ ᱫᱚᱠᱚ ᱞᱟᱹᱭᱟ ᱟᱞᱮ ᱫᱚ ᱦᱟᱸᱜ ᱱᱚᱝᱠᱟ ᱠᱤᱨᱤᱧ ᱠᱟᱛᱮᱫ ᱜᱮ ᱡᱚᱢ ᱵᱟᱲᱟ ᱦᱩᱭᱩᱜ ᱜᱮᱭᱟ ᱟᱫᱚ ᱚᱠᱚᱭ ᱠᱚᱫᱚ ᱠᱟᱹᱢᱤ ᱵᱟᱦᱨᱮ ᱠᱟᱹᱢᱤ ᱠᱚ ᱠᱚ ᱠᱳᱞ ᱠᱚᱭᱟ ᱦᱮ ᱥᱮ ᱯᱚᱝᱠᱷ ᱛᱟᱦᱞᱮ ᱚᱱᱠᱟ ᱟᱯᱟᱢᱚᱱᱛᱮ ᱚᱱᱠᱟ ᱟᱱᱟᱴ ᱮᱸᱴᱠᱮᱴᱚᱬᱮ ᱢᱮᱱᱟᱜ-ᱟ ᱡᱮᱛᱟ ᱚᱱᱠᱟᱱᱟᱜ
ᱵᱟᱝ ᱵᱟᱝ ᱟᱞᱮᱥᱮᱫ ᱫᱚ ᱱᱩᱱᱟ. ᱜ ᱮᱴᱠᱮᱴᱚᱬᱮ ᱫᱚ ᱵᱟᱹᱱᱩᱜ-ᱟ ᱡᱚᱛᱚᱢ ᱠᱚᱜᱮ ᱪᱟᱥ ᱥᱩᱡᱳᱜ ᱥᱩᱵᱤᱫᱷᱟ ᱠᱚ ᱧᱟᱢᱟ ᱫᱷᱚᱨᱚᱱ ᱨᱮᱦᱚᱭ ᱮᱜ ᱢᱤᱱᱤ ᱛᱮᱜᱮᱠᱚ ᱪᱟᱥᱟ
ᱟᱪᱪᱷᱟ
ᱟᱨ
ᱦᱮᱸ
ᱟᱫᱚ ᱟᱞᱮ ᱱᱚᱛᱮ ᱫᱚ ᱵᱟᱨᱚ ᱢᱟᱥ ᱜᱮ ᱠᱟᱹᱢᱤ ᱧᱟᱢᱚᱜ-ᱟ
ᱚ ᱟᱪᱪᱷᱟ ᱟᱪᱪᱷᱟ ᱢᱟᱱᱮ ᱛᱚ ᱛᱟᱦᱚᱞᱮ ᱚᱱᱟ ᱠᱟᱹᱣᱰᱤ ᱟᱨᱡᱟᱣ ᱞᱮᱠᱟᱱᱟᱜ ᱠᱟᱹᱢᱤ ᱠᱚᱫᱚ ᱪᱮᱫ ᱠᱚ ᱢᱮᱱᱟᱜ-ᱟ ᱟᱯᱮ ᱥᱩᱨ ᱥᱩᱯᱩᱨ ᱠᱚᱨᱮ ᱫᱚ
ᱥᱩᱨ ᱥᱩᱯᱩᱨ ᱠᱚᱨᱮ ᱨᱟᱡᱢᱤᱥᱛᱨᱤ ᱠᱟᱹᱢᱤ ᱢᱮᱱᱟᱜ-ᱟ ᱟᱨ ᱚᱱᱟ ᱥᱟᱶᱛᱮ ᱪᱟᱥ ᱨᱚᱦᱚᱭ ᱠᱚᱨᱮᱱᱟᱜ ᱢᱩᱱᱤᱥ ᱠᱟᱹᱢᱤᱤᱱ ᱵᱟᱨᱚ ᱢᱟᱥ ᱜᱮᱠᱚ ᱞᱟᱜᱟᱜᱼᱟ᱾
ᱟᱪᱪᱷᱟ ᱟᱪᱪᱷᱟ ᱟᱪᱪᱷᱟ ᱟᱪᱷᱟ ᱚᱸᱻ ᱟᱨ ᱢᱟᱱᱮ ᱚᱸᱰᱮ ᱠᱷᱚᱱᱟᱜ ᱠᱟᱹᱣᱰᱤ ᱢᱩᱨᱟᱹᱭ ᱠᱚᱫᱚ ᱧᱟᱢ ᱫᱟᱲᱮᱭᱟᱜᱼᱟ ᱛᱟᱭᱛᱚ
ᱦᱮᱸ
ᱚ ᱱᱟᱯᱟᱭ ᱱᱟᱯᱟᱭ ᱟᱞᱮ ᱱᱚᱛᱮ ᱦᱚᱸ ᱱᱚᱝᱠᱟ ᱜᱮ ᱮ ᱢᱮᱱᱟᱜᱼᱟ ᱡᱮᱢᱚᱱ ᱟᱞᱩ ᱥᱴᱳᱨ ᱠᱚ ᱢᱮᱱᱟᱜ ᱠᱟᱫᱟ ᱯᱳᱞᱴᱨᱤ ᱯᱷᱟᱨᱢ ᱠᱚ ᱢᱮᱱᱟᱜ ᱠᱟᱫᱟ ᱦᱮᱸᱥᱮ ᱟᱨ ᱯᱷᱮᱠᱴᱤᱠ ᱠᱚ ᱢᱮᱱᱟᱜ ᱠᱟᱫᱟ ᱯᱷᱮᱠᱴᱨᱤ ᱠᱚ ᱟᱫᱚ ᱚᱱᱟ ᱠᱚᱨᱮ ᱜᱮ ᱠᱟᱹᱢᱤ ᱠᱟᱹᱥᱱᱤ ᱠᱟᱛᱮᱜ ᱢᱚᱴᱟ ᱢᱩᱴᱤ ᱦᱚᱜ ᱚᱭ ᱡᱤᱭᱚᱱ ᱠᱚᱵᱚ ᱠᱷᱟᱸᱰᱟᱣᱮᱜ-ᱟ ᱦᱮᱸᱥᱮ ᱵᱟᱲᱟᱭᱟ ᱡᱟᱦᱟᱸ ᱛᱤᱱᱟᱹᱜ ᱡᱚᱢ ᱧᱩᱭ ᱢᱮ ᱮᱱᱛᱮ ᱨᱮᱦᱚᱸ ᱠᱟᱹᱣᱰᱤ ᱢᱩᱨᱟᱹᱭ ᱠᱟᱹᱣᱰᱤ ᱠᱚᱫᱚ ᱟᱹᱰᱤ ᱞᱟᱹᱠᱛᱤ ᱢᱮᱱᱟᱜ ᱟᱠᱟᱫᱟ ᱦᱮᱸ ᱥᱮ ᱵᱟᱝ ᱟᱫᱚ ᱠᱟᱹᱣᱰᱤ ᱵᱮᱜᱚᱨ ᱦᱟᱸᱜ ᱮ ᱧᱮᱞ ᱵᱮᱱ ᱠᱟᱹᱣᱰᱤ ᱵᱟᱝᱠᱷᱟᱱ ᱨᱩᱣᱟᱹ ᱨᱮ ᱦᱟᱹᱥᱩ ᱨᱮ ᱦᱮᱸ ᱵᱟᱠᱤ ᱠᱟᱛᱮᱫ ᱵᱤᱱ ᱪᱟᱞᱟᱣ ᱞᱮᱠᱷᱟᱱ ᱵᱟᱝ ᱵᱮᱜᱚᱨ ᱪᱤᱠᱤᱛᱥᱟ ᱵᱟᱝ ᱦᱩᱭᱩᱜ ᱛᱟᱮᱱᱟ ᱦᱮᱸ ᱵᱟᱝ
ᱦᱩᱸ
ᱚᱱᱟ ᱠᱷᱟᱹᱛᱤᱨ ᱯᱩᱭᱥᱟᱹ ᱦᱚᱸ ᱞᱟᱹᱠᱛᱤ ᱢᱮᱱᱟᱜ ᱠᱟᱫᱟ ᱪᱮᱫ
ᱟᱵᱚ ᱮ ᱟᱵᱚᱣᱟᱜ ᱤᱭᱟᱹ ᱨᱮ ᱢᱮᱱᱟᱜ ᱠᱚᱣᱟ ᱵᱟᱨᱭᱟ ᱯᱮᱭᱟ ᱡᱮᱢᱚᱱ ᱠᱤᱪᱷᱩᱜᱟᱱ ᱦᱚᱲ ᱢᱮᱱᱟᱜ ᱠᱚᱣᱟ ᱡᱮ ᱞᱟᱹᱭᱟᱠᱚ ᱮ ᱞᱟᱡ ᱫᱟᱠᱟ ᱪᱟᱞᱟᱣ ᱞᱮᱱᱠᱷᱟᱱ ᱜᱮ ᱦᱩᱭᱩᱜᱼᱟ ᱯᱚᱭᱥᱟ ᱫᱚ ᱵᱟᱝ ᱞᱟᱹᱠᱛᱤᱭᱟ᱾
ᱥᱮᱸᱠ
ᱠᱤᱪᱷᱩᱩᱜᱟᱱ ᱢᱮᱱᱟᱜ ᱠᱚᱣᱟ ᱥᱮ ᱧᱮᱞ ᱠᱚᱣᱟ ᱵᱤᱱ ᱥᱮ
ᱦᱮᱸ ᱦᱮᱸ ᱦᱮᱸ ᱮᱱᱛᱮ ᱚᱱᱟ ᱞᱟᱹᱭ ᱡᱚᱝ ᱜᱮ ᱥᱤᱵᱤᱞ ᱵᱩᱡᱷᱟᱹᱜᱼᱟ ᱜᱚᱝᱠᱮ ᱚᱱᱛᱮ ᱡᱚᱠᱷᱚᱱ ᱚᱱᱠᱟᱱᱟᱜ ᱫᱩᱠ ᱵᱤᱯᱚᱫ ᱨᱮᱠᱚ ᱯᱟᱲᱦᱟᱜᱼᱟ ᱩᱱᱠᱩ ᱜᱮ ᱯᱳᱭᱞᱟᱹ ᱯᱳᱭᱞᱟᱹ ᱦᱚᱲ ᱴᱷᱮᱱ ᱠᱷᱚᱭ ᱠᱚ ᱪᱟᱞᱟᱜᱼᱟ ᱯᱷᱟᱱᱱᱟ ᱦᱚᱜᱚᱝᱠᱟᱱ ᱱᱚᱝᱠᱟ ᱢᱤᱫᱴᱮᱱ ᱫᱩᱠ ᱢᱩᱦᱤᱛ ᱨᱮᱞᱮ ᱯᱟᱲᱟᱣ ᱠᱟᱱᱟ ᱠᱟ. ᱴᱤᱡ ᱯᱩᱭᱥᱟᱹ ᱜᱚᱲᱚᱯᱮ ᱮᱢ ᱠᱮᱞᱮᱠᱷᱟᱱ ᱟᱹᱰᱤ ᱱᱟᱯᱟᱭ ᱠᱚᱜᱼᱟ ᱦᱮᱸ ᱵᱟᱝ
ᱦᱮᱸ ᱠᱤᱱᱵᱟ ᱟᱫᱚ ᱧᱮᱞ ᱵᱤᱱ ᱛᱚᱠᱷᱚᱱ ᱫᱚ ᱟᱫᱚ ᱮᱢᱟᱨᱡᱮᱱᱥᱤ ᱨᱮ ᱦᱟᱥᱟ ᱠᱚ ᱵᱚᱱᱫᱚᱠᱟ ᱛᱟᱦᱚᱞᱮ ᱠᱷᱟᱱᱜᱮ ᱪᱟᱥ ᱨᱚᱦᱚᱭ ᱪᱟᱥ ᱨᱚᱦᱚᱭ ᱵᱟᱢ ᱧᱟᱢᱟ᱾
ᱮᱠᱟᱞ ᱮᱠᱟᱞ ᱱᱚᱣᱟ ᱢᱟ ᱥᱟᱹᱨᱤ ᱠᱟᱛᱷᱟ ᱦᱮ ᱧᱮᱞᱚᱜ ᱠᱟᱱᱟ ᱧᱮᱞᱚᱜ ᱠᱟᱱᱟ ᱟᱞᱮ ᱟᱹᱛᱩ ᱠᱚᱨᱮ ᱚᱱᱠᱟ ᱦᱚᱸ ᱦᱮᱱᱟᱜ ᱠᱟᱜᱼᱟ᱾ ᱦᱮᱸ ᱵᱟᱝ ᱟᱨ ᱟᱵᱚ ᱥᱟᱱᱛᱟᱲ ᱫᱚ ᱧᱮᱞ ᱵᱮᱱ ᱮᱛᱚ ᱧᱩᱞ ᱵᱩᱞ ᱛᱮᱠᱚ ᱛᱚᱸᱦᱚᱡᱚᱜ ᱠᱟᱱᱟ ᱩᱱᱟᱹᱜ ᱞᱮᱠᱷᱟᱱ ᱫᱚ ᱵᱟᱝ ᱜᱟᱱᱚᱜᱼᱟ ᱩᱱᱟᱹᱜ ᱧᱩ ᱞᱮᱠᱷᱟᱱ ᱵᱟᱝ ᱜᱟᱱᱚᱜᱼᱟ ᱧᱩ ᱨᱮᱱᱟᱜ ᱢᱤᱫᱴᱮᱱ ᱞᱤᱢᱤᱴ ᱢᱮᱱᱟᱜᱼᱟ᱾ ᱟᱵᱮᱱ ᱫᱚ ᱦᱟᱺᱰᱤ ᱯᱟᱹᱣᱨᱟᱹ ᱧᱩᱭ ᱵᱮᱱ ᱴᱷᱤᱠ ᱜᱮᱭᱟ ᱧᱩ ᱫᱚ ᱦᱩᱭᱩᱜ ᱜᱮᱭᱟ ᱟᱵᱚ ᱥᱟᱶᱛᱟ ᱨᱮᱱᱟᱜ᱾ ᱡᱟᱦᱟᱸ ᱛᱤᱱᱟᱹᱜ ᱧᱩ ᱛᱮᱱᱟᱜ ᱩᱱᱟᱹᱜ ᱚᱸᱰᱮᱱᱟᱜ ᱜᱮ ᱧᱩᱭ ᱵᱮᱱ᱾ ᱟᱨ ᱟᱵᱮᱱ ᱫᱚ ᱦᱟᱱᱮ ᱱᱟᱹᱲᱤ ᱦᱟᱺᱰᱤ ᱵᱤᱴᱤᱡ ᱜᱮᱵᱤᱱ ᱪᱟᱜ ᱠᱟᱱᱟ ᱟᱨ ᱵᱩᱞ ᱢᱟᱛᱟᱞ ᱠᱟᱛᱮᱫ ᱵᱮᱱ ᱦᱤᱡᱩᱜ ᱵᱟᱲᱟᱜ ᱠᱟᱱᱟ᱾
ᱥᱟᱶᱛᱟ ᱨᱮᱱᱟᱜ ᱠᱟᱛᱷᱟ ᱵᱤᱱ ᱞᱟᱹᱭᱮᱫ ᱠᱷᱟᱱ ᱥᱟᱶᱛᱟ ᱨᱮᱛᱚ ᱟᱨ ᱚᱞ ᱠᱟᱛᱮᱜ ᱛᱚ ᱵᱟᱹᱱᱩᱜᱼᱟ ᱡᱮ ᱟᱵᱚ ᱥᱟᱶᱛᱟ ᱨᱮᱱᱟᱜ ᱡᱟᱦᱟᱸ ᱵᱚᱸᱜᱟ ᱵᱩᱨᱩᱳ ᱡᱤᱱᱤᱥ ᱛᱚ ᱚᱱᱟᱜᱮ ᱧᱩ ᱛᱮᱜᱮ ᱦᱭᱟᱵᱚᱱᱟ ᱚᱱᱟᱠᱤ ᱚᱞ ᱠᱟᱛᱮ ᱢᱮᱱᱟᱜᱼᱟ ᱡᱟᱦᱱᱟᱜ ᱯᱩᱛᱷᱤ ᱨᱮ᱾
ᱯᱩᱛᱷᱤ ᱨᱮᱫᱚ ᱵᱟᱹᱱᱩᱜᱼᱟ ᱡᱩᱫᱤᱡ ᱚᱱᱟᱵᱤᱱ ᱧᱩ ᱫᱟᱲᱮᱭᱟᱜᱼᱟ ᱮᱱᱛᱮ ᱢᱟᱱᱮ ᱡᱟᱦᱟᱸ ᱱᱤᱭᱚᱢ ᱫᱷᱚᱨᱚᱢ ᱦᱟᱺᱰᱤ ᱫᱚ᱾ ᱛᱷᱚᱲᱟᱣ ᱧᱩ ᱞᱮᱠᱷᱟᱱ ᱠᱤᱱᱛᱩ ᱚᱱᱟ ᱫᱚ ᱠᱳᱱᱳ ᱵᱟᱹᱲᱤᱡ ᱵᱮ ᱵᱟᱹᱲᱤᱡ ᱫᱚ ᱪᱮᱫ ᱦᱚᱸ ᱵᱟᱭ ᱠᱟᱹᱢᱤᱭᱟ ᱟᱫᱚ ᱟᱹᱵᱤᱱ ᱡᱚᱠᱷᱚᱱ ᱚᱱᱟ ᱵᱟᱫ ᱠᱟᱛᱮ ᱚᱱᱟ ᱵᱮᱜᱚᱨ ᱠᱟᱛᱮ ᱡᱟᱦᱟᱸ ᱦᱟᱹᱴᱤ ᱯᱟᱹᱣᱨᱟᱹ ᱱᱤᱭᱚᱢ ᱫᱷᱚᱨᱚᱢ ᱠᱟᱛᱮᱮᱫ ᱵᱟᱠᱚ ᱫᱚᱦᱚᱭᱟ ᱚᱱᱟ ᱦᱺ ᱨᱰᱤ ᱯᱟᱹᱣᱨᱟᱹ ᱵᱤᱱ ᱧᱩ ᱞᱮᱠᱷᱟᱱ ᱟᱫᱚ ᱚᱱᱟ ᱫᱚ ᱟᱹᱛᱷᱟᱹᱲᱤᱭᱟᱹ ᱵᱤᱱ ᱧᱩ ᱡᱚᱱᱟᱜ ᱟ ᱥᱮ ᱟᱨ ᱡᱟᱦᱟᱸ ᱟᱵᱚ ᱱᱤᱭᱚᱢ ᱫᱷᱚᱨᱚᱢ ᱠᱟᱛᱮᱜ ᱵᱚᱱ ᱫᱚᱦᱚᱭᱟ ᱵᱚᱸᱜᱟ ᱵᱩᱨᱩ ᱞᱟᱹᱜᱤᱫ ᱮᱱᱛᱮᱫ ᱚᱱᱟ ᱫᱚ ᱪᱮᱫ ᱞᱮᱠᱟ ᱠᱚᱢ ᱧᱚᱜ ᱮᱢ ᱫᱚᱦᱚ ᱠᱟᱜᱼᱟ ᱟᱨ ᱚᱱᱟ ᱫᱚ᱾ ᱥᱩᱫᱩ ᱵᱚᱸᱜᱟ ᱥᱩᱢᱩᱝ ᱜᱮᱢ ᱫᱚᱦᱚᱭᱟ ᱟᱨ ᱵᱚᱸᱜᱟ ᱥᱩᱢᱩᱝ ᱫᱚᱦᱚ ᱫᱚ ᱪᱮᱫ ᱞᱮᱠᱟ ᱯᱷᱩᱲᱩᱜ ᱛᱮᱢ ᱧᱩᱭᱟ ᱟᱫᱚ ᱚᱱᱟ ᱯᱟᱴᱤ ᱵᱟᱴᱤ ᱛᱮᱫᱚ ᱵᱟᱝ ᱧᱩ ᱜᱟᱱᱚᱜᱼᱟ ᱛᱚ᱾ ᱛᱟᱯᱨᱮ ᱮᱱᱛᱮ ᱚᱱᱟ ᱧᱩ ᱞᱮᱠᱷᱟᱱ ᱫᱚ ᱠᱤᱱᱛᱩ ᱨᱟᱱ ᱞᱮᱠᱟᱭ ᱠᱟᱹᱢᱤᱭᱟ ᱢᱮᱱᱛᱮ ᱱᱚᱝᱠᱟ ᱦᱟᱲᱟᱢ ᱦᱟᱯᱲᱟᱢ ᱠᱚᱵᱚᱣᱟᱜ ᱢᱚᱪᱟ ᱟᱸᱡᱚᱢ ᱦᱩᱭ ᱟᱠᱟᱱᱟ ᱟᱨᱠᱤ᱾ ᱟᱫᱚ ᱟᱵᱮᱱ ᱪᱮᱫ ᱵᱮᱱ ᱞᱟᱹᱭ ᱮᱫᱟ ᱱᱚᱣᱟ?
ᱨᱟᱱ ᱞᱮᱠᱟ᱾ ᱱᱚᱜ ᱚᱭ ᱛᱚ ᱢᱟᱨᱮ ᱦᱟᱯᱲᱟᱢ ᱠᱚᱠᱚ ᱞᱟᱹᱭ ᱟᱹᱜᱩ ᱟᱠᱟᱫᱟᱼᱟ ᱡᱮ ᱯᱷᱩᱲᱩᱜ ᱦᱟᱺᱰᱤ᱾ ᱢᱤᱫ ᱯᱷᱩᱲᱩᱜ ᱧᱩ ᱞᱮᱠᱷᱟᱱ ᱫᱚ ᱨᱟᱱ ᱞᱮᱠᱟᱭ ᱠᱟᱹᱢᱤᱭᱟ᱾
ᱟ
ᱛᱟᱦᱚᱞᱮ ᱛᱟᱦᱚᱞᱮ ᱱᱚᱣᱟ ᱫᱚ ᱤᱧᱫᱩᱧ ᱞᱟᱹᱭᱟ ᱡᱮ ᱱᱚᱣᱟ ᱫᱚ ᱠᱚ ᱥᱮᱬᱟ ᱟᱵᱚᱱ ᱠᱟᱱᱟ᱾ ᱡᱮ ᱦᱚᱜ-ᱚᱭ ᱛᱮᱦᱮᱧ ᱢᱤᱫ ᱯᱷᱩᱲᱩᱜ ᱮᱢ ᱧᱩ ᱠᱮᱫᱟ ᱟᱫᱚ ᱯᱚᱨᱮ ᱟᱨᱦᱚᱸ ᱡᱟᱦᱟᱱᱟᱜ ᱟᱨ ᱵᱚᱸᱜᱟ ᱵᱩᱨᱩ ᱠᱤᱝᱵᱟ ᱯᱩᱡᱟᱹ ᱠᱚ ᱥᱮᱴᱮᱨ ᱞᱮᱱᱠᱷᱟᱱ ᱯᱩᱡᱟᱹ ᱯᱟᱨᱵᱚᱱ ᱟᱫᱚ᱾ ᱞᱟᱹᱭᱟᱠᱚ ᱦᱟᱯᱮ ᱟᱨ ᱢᱤᱫ ᱯᱷᱩᱲᱩᱜ ᱤᱧ ᱧᱩ ᱞᱮᱜᱮ ᱵᱷᱟᱜᱮ ᱜᱮ ᱵᱩᱡᱷᱟᱹᱣ ᱞᱮ᱾ ᱞᱮᱱᱟ ᱦᱟᱱᱟ ᱫᱷᱟᱣ ᱱᱤᱭᱟᱹ ᱫᱷᱟᱣ ᱟᱨ ᱢᱤᱫ ᱯᱷᱩᱲᱩᱜ ᱤᱧ ᱧᱩᱭᱟ᱾ ᱛᱟᱦᱚᱞᱮ ᱚᱱᱠᱟ ᱠᱟᱛᱮ ᱜᱮᱵᱚᱱ ᱥᱮᱬᱟᱭᱮᱫᱟ ᱥᱮ?
ᱮᱠᱟᱞ ᱮᱠᱟᱞ ᱦᱮᱸ ᱱᱚᱶᱟ ᱥᱟᱹᱨᱤ ᱠᱟᱛᱷᱟ ᱠᱟᱱ ᱜᱮᱭᱟ ᱟᱫᱚ ᱮᱱᱛᱮ ᱧᱮᱞᱚᱜ ᱠᱟᱱᱟ ᱚᱱᱠᱟ ᱟᱫᱚ ᱦᱮ ᱞᱟᱹᱭ ᱵᱮᱱᱢᱟ᱾
ᱢᱤᱫᱴᱟᱝ ᱡᱤᱱᱤᱥ ᱴᱟᱜ ᱴᱷᱤᱠ ᱫᱚᱦᱚ ᱦᱩᱭ ᱠᱚᱜᱼᱟ᱾ ᱦᱟᱯᱲᱟᱢ ᱠᱚᱣᱟᱜ ᱨᱳᱜᱽ ᱟᱡᱟᱨ ᱨᱩᱣᱟᱹ ᱚᱱᱟ ᱠᱚ ᱵᱤᱥᱤ ᱦᱩᱭᱩᱜ ᱜᱮᱭᱟ ᱛᱚ ᱟᱯᱮᱫᱚ᱾ ᱮ ᱤᱭᱟᱹ ᱪᱮᱫ ᱠᱚ ᱞᱟᱹᱭᱟ ᱟᱯᱮ ᱫᱚᱯᱮ ᱡᱩᱣᱟᱹᱱ ᱜᱮᱭᱟ ᱟᱯᱮ ᱫᱚ ᱟᱞᱚ ᱯᱮ ᱧᱩᱭ ᱛᱟᱵᱚᱱᱟ᱾
ᱦᱮᱸ ᱚᱱᱟ